ᱦᱩᱸ ᱦᱮᱞᱳ ᱜᱚᱝᱠᱮ ᱨᱚᱲ ᱠᱚ ᱟᱸᱡᱚᱢᱚᱜ ᱠᱟᱱᱟ ᱛᱚ?
ᱦᱮᱸ ᱦᱮᱸ ᱟᱸᱡᱚᱢᱚᱜ ᱠᱟᱱᱟ ᱦᱮᱸ᱾
ᱴᱷᱤᱠ ᱜᱮᱭᱟ᱾ ᱚᱸᱫ ᱛᱟᱦᱚᱞᱮ ᱮᱜᱮᱵᱟᱨᱮ ᱯᱳᱭᱞᱟ ᱥᱟᱛᱟᱢ ᱨᱮᱞᱟᱝ ᱪᱟᱞᱟᱣ ᱞᱮᱱᱜᱮ ᱥᱟᱛᱟᱢ ᱵᱚᱞᱛᱤ ᱪᱮᱫ ᱟᱵᱚᱣᱟᱜ ᱮᱸ ᱡᱚᱠᱷᱚᱱ ᱠᱟᱛᱷᱟ ᱵᱟᱛᱛᱷᱟ ᱛᱟᱞᱟᱨᱮ ᱠᱚᱛᱮ ᱠᱟᱛᱷᱟ ᱢᱮᱱᱟᱜ ᱛᱟᱵᱚᱱᱟ ᱡᱟᱦᱟᱸ ᱫᱚ ᱦᱩᱰᱤᱧ ᱦᱩᱰᱤᱧ ᱠᱟᱛᱷᱟ ᱠᱟᱱᱟ ᱛᱩ ᱱᱚᱣᱟ ᱨᱮᱱᱟᱜ ᱡᱩᱫᱤ ᱮᱸ ᱥᱟᱞᱟ ᱜᱚᱴᱟᱭᱟᱢ ᱱᱚᱣᱟ ᱥᱟᱞᱟ ᱜᱚᱱᱟᱜ ᱠᱟᱛᱷᱟ ᱱᱟᱜ ᱢᱮᱱᱮᱫ ᱫᱚ ᱟᱹᱰᱤ ᱚᱜᱚᱢ ᱫᱚᱨᱭᱟ ᱞᱮᱠᱟ ᱢᱟᱨᱟᱝ ᱜᱮᱭᱟ᱾
ᱮᱠᱫᱚᱢ ᱮᱠᱫᱚᱢ᱾
ᱦᱮᱸ ᱛᱟᱦᱚᱞᱮ ᱚᱱᱠᱟᱱ ᱠᱟᱛᱷᱟ ᱮᱻ ᱢᱟᱥᱮ ᱢᱤᱴᱟᱱ ᱞᱟᱹᱭ ᱛᱟᱞᱟᱝ ᱢᱮ ᱵᱟᱠᱷᱟᱱ ᱤᱧ ᱜᱤᱧ ᱞᱟᱹᱭᱮ ᱛᱟᱞᱟᱝ-ᱟ᱾ ᱦᱚᱸ ᱚᱭ ᱡᱮᱠᱚ ᱞᱟᱹᱭᱟ ᱮᱱ ᱦᱤᱨᱚᱢ ᱢᱟᱱᱮ ᱮᱛᱠᱟ ᱥᱤᱠᱤᱲ ᱫᱚ ᱥᱟᱦᱟᱜᱼᱟ᱾ ᱟ ᱦᱤᱨᱳᱢ ᱱᱟᱣ ᱚᱭ ᱡᱮ ᱠᱟᱛᱷᱟ ᱢᱟᱱᱮ ᱟᱢ ᱚᱠᱟ ᱞᱮᱠᱟᱢ ᱵᱩᱡᱷᱟᱹᱣ ᱟ?
ᱮ ᱮᱠᱫᱚᱢ ᱮᱠᱫᱚᱢ ᱟᱹᱰᱤ ᱟᱱ ᱱᱟᱯᱟᱭ ᱢᱤᱜᱴᱤᱱ ᱠᱩᱠᱞᱤ ᱠᱟᱱᱟ᱾ ᱡᱟᱭᱦᱳᱠ ᱡᱟᱦᱟᱸ ᱞᱮᱠᱟᱧ ᱢᱚᱱᱮᱭᱟ ᱟᱨ ᱪᱮᱫ ᱮᱸᱜ ᱱᱚᱝᱠᱟ ᱞᱮᱠᱟᱛᱮ ᱱᱚᱣᱟ ᱫᱚ ᱦᱳᱭᱛᱳ ᱵᱚᱱ ᱢᱮᱱ ᱪᱚᱭᱟ ᱢᱟᱱᱮ ᱮᱸᱜ ᱮᱛᱠᱟ ᱥᱤᱠᱤᱲ ᱦᱚᱸᱵᱚᱱ ᱵᱟᱲᱟᱭ ᱜᱮᱭᱟ ᱡᱮ ᱮᱛᱠᱟ ᱥᱤᱠᱤᱲ ᱦᱚᱸ ᱮᱡ ᱡᱟᱦᱟᱸ ᱨᱮ ᱡᱩᱫᱤ ᱮᱛ ᱠᱟᱵᱚᱱ ᱟᱸᱜ ᱠᱚᱴᱟ ᱡᱚᱝᱚᱜᱼᱟ ᱥᱮ ᱮᱴ ᱮᱛᱠᱟ ᱛᱮᱵᱚᱱ ᱮᱸᱜ ᱡᱷᱟᱜᱚᱜ ᱜᱮᱭᱟ ᱦᱚᱸᱭᱰᱮ ᱪᱮᱞ ᱞᱮᱠᱟ ᱵᱟᱵᱟᱛᱟ ᱢᱤᱴᱤᱱ ᱦᱤᱨᱚᱢ ᱥᱤᱠᱤᱲ ᱦᱚᱸ ᱢᱟᱱᱮ ᱛᱮᱦᱮᱧ ᱡᱩᱫᱤ ᱤᱧ ᱡᱩᱫᱤ ᱩᱸᱜ ᱢᱤᱴᱴᱤᱱ ᱵᱟᱹᱦᱩ ᱜᱤᱫᱟᱹᱨ ᱯᱤᱫᱟᱹᱨ ᱛᱟᱦᱮᱱ ᱛᱩᱞᱩᱡ ᱟᱨ ᱢᱤᱜᱴᱤᱱ ᱜᱤᱫᱽᱨᱟᱹ ᱡᱩᱫᱤ ᱟᱨ ᱦᱚᱸ ᱢᱤᱴᱤᱱ ᱵᱟᱹᱦᱩ ᱡᱩᱫᱤ ᱤᱧ ᱡᱩᱫᱤᱧ ᱟᱹᱜᱩᱭᱮᱭᱟ᱾ ᱛᱟᱦᱚᱞᱮ ᱮᱸᱜ ᱥᱟᱵᱷᱟᱵᱤᱠ ᱜᱮ ᱮᱸᱜ ᱩᱱᱤ ᱢᱮᱱᱟ ᱟᱸᱜ ᱤᱧ ᱱᱚᱣᱟ ᱡᱤᱱᱤᱥ ᱵᱟᱹᱧ ᱠᱚᱨᱟᱣᱟ ᱥᱮ ᱵᱟᱹᱧ ᱠᱩᱥᱤᱭᱟᱜ ᱠᱟᱱᱟ᱾ ᱟᱸᱜ ᱦᱟᱹᱱᱤᱴᱟᱜ ᱮᱢ ᱢᱮᱱᱟ ᱤᱧ ᱱᱚᱣᱟ ᱡᱤᱱᱤᱥ ᱵᱟᱹᱧ ᱠᱩᱥᱤᱭᱟᱜ ᱠᱟᱱᱟ ᱥᱮ ᱵᱟᱹᱧ ᱤᱭᱟᱹᱣᱟᱜ ᱠᱟᱱᱟ᱾ ᱟᱸᱜ ᱥᱮ ᱢᱤᱴᱤᱱ ᱢᱟᱱᱮ ᱟᱹᱠᱤᱱ ᱛᱟᱞᱟᱨᱮ ᱢᱤᱴᱤᱱ ᱠᱟᱹᱣᱫᱟᱹ ᱠᱟᱹᱯᱷᱟᱹᱨᱤ ᱫᱚ ᱚᱱᱟ ᱫᱚ ᱦᱩᱭᱩᱜ ᱜᱮᱭᱟ᱾ ᱟᱫᱚ ᱚᱱᱟᱛᱮ ᱦᱳᱢ ᱱᱟ ᱫᱚ ᱢᱚᱱᱮᱭᱟ ᱢᱟᱱᱮ ᱟᱹᱠᱤᱱ ᱛᱟᱞᱟᱨᱮ ᱡᱟᱦᱟᱸ ᱢᱤᱜᱴᱤᱱ ᱟ ᱚᱱᱟ ᱫᱚ ᱮᱠᱫᱚᱢ ᱥᱤᱨᱡᱟᱹᱜ ᱜᱮᱛᱟ ᱠᱤᱱᱟᱹ ᱵᱤᱵᱷᱤᱱᱱᱚ ᱨᱚᱠᱚᱢ ᱠᱟᱨᱚᱱ ᱛᱮ᱾ ᱤᱥᱤᱱ ᱵᱟᱥᱟᱝ ᱛᱷᱮᱠᱮ ᱥᱩᱨᱩ ᱠᱚᱨᱮ ᱡᱚᱜ ᱨᱟᱪᱟ ᱛᱷᱮᱠᱮ ᱥᱩᱨᱩ ᱠᱚᱨᱮ ᱡᱚᱛᱚ ᱨᱚᱠᱚᱢᱟᱜ ᱠᱟᱹᱢᱤ ᱠᱟᱜ ᱠᱟᱹᱢᱤ ᱠᱟᱹᱥᱱᱤ ᱛᱷᱮᱠᱮ ᱥᱩᱨᱩ ᱠᱚᱨᱮ ᱟᱜ ᱦᱳᱡ ᱱᱟ ᱫᱚ ᱦᱩᱭᱩᱜ ᱜᱮᱭᱟ ᱟᱫᱚ ᱩᱱ ᱚᱠᱛᱚ ᱦᱳᱭᱛᱳ ᱚᱱᱟ ᱠᱟᱛᱷᱟ ᱫᱚᱠᱚ ᱢᱮᱱ ᱟᱠᱟᱫᱟ ᱡᱮ ᱮᱛᱠᱟ ᱮᱛᱠᱟ ᱥᱤᱠᱤᱲ ᱡᱩ ᱤᱧᱫᱚ ᱡᱩᱫᱤᱧ ᱟᱸᱻ ᱮᱛᱠᱟ ᱛᱮ ᱡᱩᱫᱤ ᱤᱧ ᱮᱢ ᱠᱚᱴᱟ ᱟᱧ ᱜᱮᱭᱟ ᱚᱱᱟ ᱥᱤᱠᱤᱲ ᱤᱧ ᱥᱟᱦᱟᱣ ᱠᱮᱭᱟ ᱢᱮᱱᱠᱷᱟᱱ ᱫᱚ ᱮ ᱦᱤᱨᱳᱢ ᱥᱤᱠᱤᱲ ᱫᱚ ᱟᱞᱚᱢ ᱥᱟᱦᱟᱣ ᱮ-ᱟ ᱵᱟᱹᱧ ᱥᱟᱦᱟᱣᱟ᱾ ᱮᱸᱜ ᱱᱚᱝᱠᱟ ᱞᱮᱠᱟᱛᱤᱧ ᱢᱚᱱᱮᱭᱟ ᱟᱨ ᱪᱮᱫ᱾
ᱦᱮᱸ ᱦᱮᱸ᱾ ᱟᱫᱚ ᱡᱟᱠ ᱟᱸ ᱟᱹᱰᱤ ᱱᱟᱯᱟᱭ ᱜᱮᱢ ᱞᱟᱹᱭ ᱟᱸᱡᱚᱢᱟᱫᱤᱧᱟ ᱢᱮᱱᱠᱷᱟᱱ ᱤᱧᱟᱹᱜ ᱢᱚᱱᱮ ᱦᱚᱸ ᱱᱚᱝᱠᱟᱭ ᱞᱟᱹᱭᱟ ᱦᱚᱸᱼᱚᱭ ᱡᱮ ᱱᱚᱣᱟ ᱠᱟᱛᱷᱟ ᱠᱚ ᱞᱟᱹᱭ ᱟᱠᱟᱫᱟ ᱚᱱᱟ ᱠᱟᱛᱷᱟ ᱫᱚ ᱢᱤᱫᱴᱟᱝ ᱛᱤᱨᱞᱟᱹᱣᱟᱜ ᱢᱚᱱᱮ ᱵᱷᱤᱛᱤᱨ ᱠᱷᱚᱱ ᱟᱹᱰᱤ ᱢᱤᱫᱴᱟᱝ ᱜᱟᱹ ᱠᱤᱨ ᱮᱸ ᱵᱷᱟᱠᱷᱚᱱ ᱱᱚᱣᱟ ᱯᱚ ᱯᱳᱭᱞᱟᱹ ᱠᱟᱛᱷᱟ ᱱᱚᱣᱟ ᱠᱚ ᱞᱟᱹᱭ ᱠᱚ ᱮᱛᱚᱦᱚᱵ ᱞᱮᱫᱟ ᱪᱤᱫᱟᱜ ᱛᱮ ᱮ ᱢᱤᱜᱴᱟᱝ ᱮᱸ ᱡᱩᱢ ᱛᱤᱨᱞᱟᱹ ᱦᱚᱸ ᱢᱤᱜᱴᱟᱝ ᱟᱹᱲᱤ ᱚᱲᱟᱜ ᱡᱩᱨᱤ ᱢᱮᱱᱟᱭ ᱛᱟᱭᱟ᱾ ᱟᱵᱚ ᱫᱚᱵᱚᱱ ᱵᱩᱪᱟ ᱡᱩᱨᱤ ᱡᱚᱛᱟ ᱫᱚ ᱢᱤᱫᱴᱟᱝ ᱠᱚᱲᱟ ᱜᱤᱫᱽᱨᱟᱹ ᱢᱤᱫᱴᱟᱝ ᱠᱩᱲᱤ ᱜᱤᱫᱽᱨᱟᱹ ᱠᱟᱨᱚᱱ ᱚᱱᱮᱭ ᱡᱩᱫᱤ ᱟᱛᱟᱭᱤᱡ ᱦᱚᱲ ᱟᱭᱤᱡ ᱪᱷᱟᱛᱟ ᱫᱟᱨᱮ ᱡᱩᱫᱤ ᱟᱨᱦᱚᱸ ᱢᱤᱜᱴᱟᱝᱼᱮ ᱟᱹᱜᱩ ᱡᱚᱱᱤᱼᱟ ᱢᱤᱜᱴᱟᱝ ᱮ ᱠᱩᱲᱤ ᱜᱤᱫᱽᱨᱟᱹᱣᱟᱜ ᱢᱚᱱᱮ ᱫᱚ ᱟᱹᱰᱤ ᱡᱤᱣᱤ ᱨᱮ ᱥᱮᱸᱜᱮᱞ ᱡᱩᱞᱩᱜ ᱠᱷᱚᱱ ᱦᱚᱸ ᱪᱮᱫ ᱤᱧ ᱞᱟᱹᱭᱟ ᱮ ᱵᱟᱹᱲᱛᱤ ᱟᱭᱟᱜ ᱚᱱᱛᱚᱨ ᱡᱤᱣᱤ ᱞᱚᱜ ᱛᱟᱭᱟ ᱡᱟᱦᱟᱸ ᱫᱚ ᱵᱟᱢ ᱧᱮᱧᱟᱢᱟ᱾ ᱢᱮᱱᱠᱷᱟᱱ
ᱚᱱᱟ ᱡᱮ ᱦᱤᱨᱳᱢ ᱥᱤᱠᱤᱲ ᱠᱟᱱᱟ ᱦᱤᱨᱳᱢ ᱥᱤᱠᱤᱲ ᱫᱚ ᱢᱤᱫᱴᱟᱝ ᱮᱢᱚᱱ ᱢᱤᱫᱴᱟᱝ ᱡᱤᱱᱤᱥ ᱠᱟᱱᱟ ᱢᱤᱫᱴᱟᱝ ᱟᱹᱢᱤᱡ ᱦᱚᱲ ᱟᱨ ᱢᱤᱫ ᱦᱚᱲᱮ ᱦᱟᱛᱟᱣᱮᱭᱟ᱾ ᱢᱟᱱᱮ ᱟᱭᱤᱡ ᱡᱟᱦᱟᱸᱭ ᱪᱷᱟᱛᱟ ᱫᱟᱨᱮ ᱛᱟᱦᱟ ᱛᱮ ᱩᱢᱩᱞ ᱞᱮᱱᱟᱭ ᱚᱱᱟ ᱪᱷᱟᱛᱟ ᱫᱟᱨᱮ ᱛᱮᱫᱚ ᱢᱤᱫ ᱦᱚᱲ ᱮᱴᱟᱜ ᱦᱚᱲᱮ ᱩᱢᱩᱞᱚᱜᱼᱟ᱾ ᱢᱤᱫᱴᱟᱝ ᱦᱩᱜᱼᱩᱭ ᱡᱮ ᱱᱚᱣᱟ ᱫᱚ ᱵᱟᱝ ᱥᱟᱦᱟᱣ ᱞᱮᱠᱟ ᱱᱟᱜ ᱡᱤᱱᱤᱥ ᱠᱳᱱᱳ ᱢᱚᱛᱮᱭ ᱥᱟᱦᱟᱣ ᱵᱟᱝ ᱜᱟᱱᱚᱜᱼᱟ ᱡᱩᱫᱤ ᱥᱟᱦᱟᱣ ᱛᱮᱱᱟᱜ ᱡᱤᱱᱤᱥ ᱡᱮᱢᱚᱱ ᱮᱛᱠᱟ ᱥᱤᱠᱤᱲ ᱢᱮᱱᱟᱜᱼᱟ᱾ ᱚᱱᱟ ᱠᱷᱟᱹᱛᱤᱨ ᱮᱛᱠᱟ ᱥᱤᱠᱤᱲ ᱫᱚ ᱥᱟᱦᱟᱣ ᱜᱟᱱᱚᱜᱼᱟ ᱢᱮᱱᱠᱷᱟᱱ ᱦᱤᱨᱳᱢ ᱥᱤᱠᱟᱹᱲ ᱫᱚ ᱥᱟᱦᱟᱣ ᱛᱮᱱᱟᱜ ᱡᱤᱱᱤᱥ ᱜᱮ ᱵᱟᱝ ᱠᱟᱱᱟ ᱠᱟᱨᱚᱱ ᱚᱱᱟ ᱫᱚ ᱦᱤᱨᱳᱢ ᱞᱮᱠᱷᱟᱱ ᱢᱤᱫᱴᱟᱝ ᱛᱤᱞᱼᱼ -ᱟᱹ ᱟᱹᱰᱤ ᱠᱤᱪᱷᱩ ᱛᱮ ᱟᱫᱚᱜᱼᱟᱭ ᱟᱫᱚᱜᱼᱟᱭ ᱵᱚᱞᱛᱮ ᱢᱤᱫᱴᱟᱝ ᱡᱤᱱᱤᱥ ᱦᱟᱹᱴᱤᱧᱚᱜᱼᱟ ᱫᱩᱞᱟᱹᱲ ᱦᱟᱹᱴᱤᱧᱚᱜᱼᱟ ᱟᱹᱰᱤ ᱠᱤᱪᱷᱩ ᱱᱤᱭᱦᱟᱨ ᱪᱟᱞᱟᱣ ᱦᱤᱡᱩᱜ ᱜᱤᱫᱽᱨᱟᱹᱣᱟᱜ ᱟᱹᱥᱩᱞ ᱟᱯᱟᱥᱩᱞ᱾ ᱟᱹᱰᱤ ᱨᱚᱠᱚᱢ ᱛᱮᱜᱮ ᱮᱸᱴᱠᱮᱴᱚᱬᱮᱼᱟ ᱟᱨᱠᱤ ᱚᱱᱟ ᱠᱷᱟᱹᱛᱤᱨ ᱛᱮ ᱱᱚᱣᱟ ᱫᱚ ᱟᱹᱰᱤ ᱢᱤᱫᱴᱟᱝ ᱫᱩᱠ ᱜᱟᱹᱦᱤᱨ ᱥᱟᱜ ᱛᱤᱨᱞᱟᱹ ᱠᱚᱣᱟᱜ ᱛᱤᱨᱞᱟᱹᱣᱟᱜ ᱢᱚᱪᱟ ᱛᱟᱞᱟ ᱛᱮᱜᱮ ᱱᱚᱣᱟ ᱫᱚ ᱡᱟᱹᱱᱤᱡ ᱠᱷᱟᱱ ᱩᱰᱩᱜ ᱥᱚᱫᱚᱨ ᱞᱮᱱᱟ ᱢᱮᱱᱛᱮ ᱤᱧ ᱫᱩᱧ ᱢᱚᱱᱮᱭᱟ᱾
ᱮᱠᱫᱚᱢ ᱮᱸ ᱦᱳᱡ ᱮᱠᱫᱚᱢ ᱦᱳᱡ ᱮᱱᱠᱟ ᱜᱮ ᱤᱧ ᱦᱚᱧ ᱢᱚᱱᱮᱭᱟ᱾ ᱛᱚ ᱱᱚᱰᱮ ᱵᱟᱥᱛᱚᱵ ᱨᱮᱜᱮ ᱦᱳᱡ ᱩᱱᱤ ᱡᱚᱠᱷᱚᱱ ᱱᱚᱣᱟ ᱠᱟᱛᱷᱟᱭ ᱢᱮᱱ ᱟᱠᱟᱫᱟᱭ ᱮ ᱢᱟᱱᱮ ᱢᱚᱡᱼᱟ ᱢᱚᱱᱮ ᱨᱮ ᱥᱮᱸᱜᱮᱞ ᱞᱮᱠᱟ ᱚᱱᱟ ᱫᱷᱟᱣ ᱫᱷᱟᱣ᱾ ᱡᱩᱞᱩᱜ ᱥᱟᱶᱛᱮ ᱢᱤᱫᱴᱤᱱ ᱮᱸ ᱢᱟᱱᱮ ᱢᱚᱱᱮᱨᱮ ᱠᱟᱹᱦᱤᱥᱩᱭ ᱦᱩᱸᱭ ᱵᱩᱡᱽ ᱠᱮᱫ᱾ ᱠᱟᱨᱚᱜ ᱠᱟᱨᱚᱱ ᱛᱮᱜᱮ ᱦᱳᱭᱛᱳ ᱱᱚᱣᱟ ᱠᱟᱛᱷᱟᱭ ᱢᱮᱱ ᱞᱮᱫ ᱜᱮᱭᱟ ᱮᱸ ᱛᱚ ᱦᱮᱸ
ᱟᱫᱚ ᱱᱚᱝᱠᱟ ᱟᱞᱮ ᱟᱛᱩᱨ ᱨᱮ ᱱᱚᱝᱠᱟ ᱦᱩᱭ ᱞᱮᱱᱟ ᱢᱤᱫᱴᱟᱱ ᱮᱸ ᱫᱟᱫᱟ ᱦᱚᱲᱜᱮ ᱱᱚᱝᱠᱟᱼᱼ ᱮᱸ ᱵᱟᱨ ᱜᱚᱸᱥᱟᱭ ᱮᱨᱟᱭ ᱦᱩᱭ ᱞᱮᱱᱟ ᱢᱮᱱᱠᱷᱟᱱᱼᱼ ᱵᱟᱨ ᱦᱚᱲ ᱫᱚ ᱵᱟᱹᱠᱤᱱ ᱛᱟᱦᱮᱸ ᱞᱮᱱᱟ ᱠᱟᱨᱚᱱ ᱪᱤᱠᱟᱹᱛᱮᱢ ᱛᱟᱦᱮᱱᱟ ᱵᱟᱨ ᱦᱚᱲ ᱫᱚ ᱮᱸ ᱫᱤᱟᱹᱢ ᱫᱤᱱ ᱵᱤᱪᱟᱹᱨ ᱦᱩᱭ ᱠᱚᱜᱼᱟ ᱫᱤᱱᱟᱹ ᱡ ᱫᱤᱱ ᱵᱤᱪᱟ ᱠᱤᱫᱤᱧᱟ ᱱᱷᱟᱹᱭ ᱱᱚᱣᱟ ᱠᱤᱫᱤᱧᱟ ᱟᱞᱮ ᱞᱮ ᱡᱩᱠᱛᱤ ᱠᱮᱫ ᱛᱮ ᱚᱱᱤ ᱫᱟᱫᱟ ᱦᱚᱲᱜᱮ ᱫᱟᱞᱮ ᱢᱮᱥᱮ ᱟᱢ‌ ᱪᱮᱫᱟᱜ ᱵᱟᱨ ᱦᱚᱲ ᱟᱹᱜᱩ ᱠᱟᱛᱮᱫ ᱵᱟᱨ ᱦᱚᱲ ᱥᱚᱢᱟᱱ ᱵᱷᱟᱶᱛᱮ ᱵᱟᱢ ᱡᱚᱢ ᱧᱩ ᱚᱪᱚᱭᱮᱫ ᱠᱤᱱᱟ᱾ ᱢᱤᱫᱴᱟᱝ ᱟᱹᱰᱤᱜᱮ ᱥᱚᱢᱚᱥᱟᱜ-ᱟ ᱱᱚᱣᱟᱧ ᱧᱮᱞ ᱟᱠᱟᱫᱟ᱾ ᱚᱱᱟ ᱢᱤᱫᱴᱟᱝ ᱠᱟᱛᱷᱟ ᱫᱚ ᱵᱟᱝ ᱨᱤᱭᱮᱞᱤᱴᱤ ᱦᱚᱸ ᱡᱩᱫᱤ ᱧᱮᱞᱟ ᱢᱮᱫ ᱴᱷᱟᱣ ᱠᱟᱱ ᱠᱷᱟᱱ ᱟᱹᱰᱤ ᱥᱚᱢᱚᱥᱟ ᱧᱚᱜ ᱜᱮᱭᱟ᱾
ᱦᱮᱸ ᱦᱮᱸ ᱟᱨᱚ ᱡᱮᱢᱚᱱ ᱱᱚᱝᱠᱟᱱᱟᱜ ᱦᱚᱸ ᱟᱨ ᱢᱤᱫᱴᱤᱱ ᱠᱟᱛᱷᱟ ᱦᱚᱸ ᱢᱮᱱᱟᱜ ᱜᱮᱭᱟ ᱟ ᱡᱟᱦᱟᱸ ᱞᱮᱠᱟ ᱫᱚ ᱚᱱᱮ ᱡᱟᱦᱟᱸ ᱞᱮᱠᱟᱢ ᱮᱨᱟ. ᱼᱼ ᱮ ᱥᱮ ᱪᱮᱫ ᱞᱮᱠᱟ ᱢᱤᱫᱴᱮᱱ ᱠᱟᱛᱷᱟ ᱵᱟᱱᱩᱜ-ᱟ ᱦᱟᱸᱜ᱾ ᱮ ᱡᱩᱫᱤᱢ ᱵᱟᱲᱟᱭ ᱠᱷᱟᱱ ᱫᱚ ᱟᱸ ᱞᱟᱹᱭ ᱛᱟᱞᱟᱝ ᱢᱮᱥᱮ ᱦᱟᱸᱜ᱾
ᱦᱮᱸ ᱦᱮᱸ ᱡᱮᱢᱚᱱ ᱢᱤᱫᱴᱟᱝ ᱠᱟᱛᱷᱟ ᱫᱚ ᱢᱮᱱᱟᱜᱼᱟ ᱢᱟᱱᱮ ᱚᱠᱟ ᱞᱮᱠᱟᱱᱼᱼ ᱤᱨᱟ ᱢᱟᱱᱮ ᱚᱠᱟ ᱞᱮᱠᱟᱢ ᱮᱨᱟ ᱚᱱᱠᱟ ᱞᱮᱠᱟᱢ ᱤᱨᱟ. ᱾
ᱤᱨᱟ ᱦᱮᱸ ᱛᱚ ᱱᱚᱣᱟ ᱠᱟᱛᱷᱟ ᱦᱚᱧ ᱢᱚᱱᱮᱭᱟ ᱮ ᱱᱚᱜᱼᱚ ᱱᱚᱝᱠᱟ ᱡᱟᱦᱟᱸ ᱫᱚ ᱦᱤᱨᱳᱚᱢ ᱥᱤᱠᱲᱤᱡ ᱞᱟᱝ ᱢᱮᱱ ᱠᱮᱜᱼᱟ᱾ ᱮᱸ ᱡᱟᱦᱟᱸ ᱫᱚ ᱮᱥᱠᱟᱥ ᱥᱤᱠᱤᱞ ᱱᱚᱣᱟ ᱦᱚᱸ ᱚᱸ ᱚᱱᱠᱟ ᱠᱷᱚᱱᱟᱜ ᱦᱚᱸ ᱠᱟᱹᱴᱤᱡ ᱢᱮᱱᱟᱜ ᱟᱞᱟᱫᱟ ᱜᱮᱭᱟ ᱥᱮ ᱡᱩᱫᱟᱹ ᱧᱚᱜ ᱜᱮᱭᱟ ᱪᱮᱫ ᱞᱮᱠᱟᱨᱮ ᱡᱩᱫᱟᱹ ᱫᱚ, ᱢᱟᱱᱮ ᱦᱩᱭᱩᱜ ᱠᱟᱱᱟ ᱱᱚᱰᱮ ᱫᱚ ᱢᱤᱫ ᱠᱟᱛᱷᱟ ᱛᱮ ᱡᱩᱫᱤᱢ ᱢᱮᱱᱟ ᱡᱮ ᱡᱟᱦᱟᱸ ᱞᱮᱠᱟ ᱟᱢ ᱦᱟᱸᱜ ᱮᱢ ᱯᱚᱨᱤᱥᱨᱚᱢᱮᱜᱼᱟ, ᱥᱮ ᱡᱟᱦᱟᱸ ᱠᱟᱱ ᱛᱟᱢᱟ ᱟᱢᱟᱜ ᱮᱸᱜ ᱤᱪᱪᱷᱷᱟ ᱚᱱᱟ ᱡᱟᱦᱟᱸ ᱞᱮᱠᱟ, ᱟᱢ ᱡᱟᱦᱟᱸ ᱞᱮᱠᱟ ᱵᱷᱟᱵᱛᱮ ᱚᱱᱟ ᱦᱟᱸᱜ ᱮᱢ ᱠᱚᱨᱟᱣᱮᱫ-ᱟ ᱚᱱᱟ ᱫᱚ ᱚᱱᱠᱟ ᱞᱮᱠᱟ ᱛᱮᱜᱮ ᱯᱷᱚᱞᱚᱱᱮᱢ ᱧᱟᱢᱟ, ᱥᱮ ᱪᱮᱫ ᱞᱮᱠᱟᱢ ᱢᱚᱱᱮᱭᱟ? ᱚᱱᱠᱟ ᱞᱮᱠᱟ ᱛᱮᱜᱮ ᱥᱮ ᱱᱚᱣᱟ ᱠᱟᱛᱷᱟ ᱫᱚ ᱦᱮᱡ ᱠᱟᱱᱟ,
ᱦᱮᱸ ᱦᱮᱸ ᱡᱩᱫᱤ ᱱᱚᱣᱟ ᱠᱟᱛᱷᱟ ᱫᱚ ᱟᱹᱰᱤ ᱞᱮᱠᱟᱱᱟ ᱥᱮ ᱱᱚᱣᱟ ᱡᱩᱫᱤ ᱢᱤᱫᱴᱟᱝ ᱥᱤᱢᱯᱤᱞ ᱥᱟ ᱡᱩᱫᱤᱢ ᱢᱤᱫᱴᱟᱝ ᱥᱳᱡᱟ ᱢᱟᱡᱟᱢ ᱧᱮᱞᱟ ᱚᱠᱟ ᱞᱮᱠᱟᱢ ᱮᱨᱟ ᱚᱱᱠᱟ ᱞᱮᱠᱟᱢ ᱤᱨᱟ᱾ ᱟᱢ ᱡᱩᱫᱤ ᱦᱚᱸᱜᱼᱚᱭ ᱡᱮ ᱵᱚᱨᱥᱟ ᱫᱤᱱ ᱠᱟᱱᱟ, ᱚᱠᱟ ᱞᱮᱠᱟ ᱛᱚᱞᱟᱢ ᱮᱨᱟ ᱚᱱᱠᱟᱜ ᱜᱮ ᱢᱟᱱᱮ ᱤᱛᱟᱹ ᱦᱩᱭᱩᱜ ᱛᱟᱢᱟ, ᱤᱛᱟᱹ ᱦᱳᱭ ᱠᱟᱛᱮᱜ ᱚᱠᱟ ᱞᱮᱠᱟᱢ ᱨᱚᱦᱚᱭᱟ ᱚᱱᱠᱟᱜᱮ ᱦᱟᱨᱟᱜ ᱛᱟᱢᱟ, ᱚᱠᱟ ᱞᱮᱠᱟᱢ ᱡᱚᱛᱚᱱᱟ ᱚᱱᱠᱟᱜᱮ ᱫᱟᱨᱮᱜ ᱛᱟᱢᱟ, ᱚᱠᱟ ᱞᱮᱠᱟ ᱫᱟᱨᱮᱜ ᱛᱟᱢᱟ, ᱥᱟᱶᱛᱮ ᱚᱱᱠᱟ ᱜᱮ ᱞᱟᱥᱴᱮᱢ ᱤᱨᱟ,
ᱦᱚᱭ ᱦᱚᱭ
ᱚᱱᱟ ᱫᱚ ᱚᱞᱚᱜ ᱯᱟᱲᱦᱟᱣ ᱥᱮᱫ ᱛᱮ ᱦᱩᱭ ᱫᱟᱲᱮᱭᱟᱜ-ᱟ, ᱚᱞᱚᱜ ᱯᱟᱲᱦᱟᱜ ᱟᱢ ᱚᱠᱟ ᱞᱮᱠᱟ ᱩᱯᱩ ᱚᱞᱚᱜ ᱯᱟᱲᱦᱟᱜ ᱚᱠᱟ ᱞᱮᱠᱟ ᱯᱤᱯᱟᱨᱥᱮᱱ ᱮᱢ ᱦᱟᱛᱟᱣᱟ ᱚᱱᱠᱟ ᱢᱚᱛᱚ ᱜᱮ ᱮᱸ ᱟᱢ ᱱᱟᱯᱟᱭ ᱚᱨᱡᱚᱢ ᱧᱟᱢᱟ,
ᱦᱩᱸ
ᱱᱚᱣᱟ ᱫᱚ ᱮᱠᱟᱱᱟᱜ ᱛᱮ ᱩᱫᱟᱦᱚᱨᱚᱱ ᱫᱚᱢ ᱮᱢ ᱫᱟᱲᱮᱭᱟᱜᱼᱟ, ᱱᱚᱣᱟ ᱠᱟᱛᱷᱟ ᱛᱟᱞᱟᱛᱮ
ᱦᱚᱭ ᱦᱚᱭ ᱮᱫ ᱱᱚᱣᱟ ᱠᱟᱛᱷᱟ ᱡᱟᱦᱟᱸᱭ ᱢᱮᱱ ᱠᱟᱫᱟ, ᱤᱧᱦᱚᱸᱧ ᱢᱮᱱᱟ ᱮᱠᱫᱚᱢ ᱥᱟᱹᱨᱤ ᱜᱮ ᱵᱟᱥᱛᱚᱵᱽ ᱠᱟᱛᱷᱟ ᱜᱮ ᱢᱮᱱ ᱠᱟᱫᱟ, ᱮᱸ ᱢᱟᱱᱮ ᱮᱠᱫᱚᱢ ᱡᱟᱦᱟᱸ ᱫᱚ ᱢᱮᱱ ᱜᱟᱱᱚᱜᱼᱟ, ᱥᱟᱹᱨᱤ ᱠᱟᱛᱷᱟ ᱠᱟᱱᱟ, ᱡᱳᱫᱤᱭᱳ ᱡᱩᱫᱤᱢ ᱢᱮᱱᱟ ᱱᱚᱣᱟ ᱵᱷᱮᱱᱛᱟ ᱠᱟᱛᱷᱟ ᱠᱟᱱᱟ ᱥᱮ ᱤᱭᱟᱹ ᱠᱟᱛᱷᱟ ᱠᱟᱱᱟ, ᱚᱱᱠᱟᱱᱟᱜ ᱫᱚ ᱵᱟᱝ ᱠᱟᱱᱟ ᱢᱮᱱᱛᱤᱧ ᱢᱚᱱᱮᱭᱟ,
ᱦᱮᱸ, ᱵᱟᱥᱛᱚᱵ ᱱᱚᱣᱟ ᱫᱚ ᱱᱚᱣᱟ ᱠᱟᱛᱷᱟ ᱠᱚᱫᱚ ᱡᱩᱫᱤᱢ ᱞᱟᱹᱭ-ᱟ, ᱢᱮᱱ ᱠᱟᱛᱷᱟ ᱞᱟᱹᱭ ᱞᱮᱠᱟ ᱛᱮᱢ ᱞᱟᱹᱭ ᱜᱟᱱᱚᱜ-ᱟ᱾
ᱦᱮᱸ
ᱡᱩᱫᱮᱢ ᱞᱟᱹᱭᱟ ᱱᱚᱣᱟ ᱠᱚᱫᱚ ᱡᱚᱛᱚ ᱢᱮᱱ ᱠᱟᱛᱷᱟ ᱠᱟᱱᱟ, ᱢᱟᱱᱮ ᱵᱷᱮᱱᱛᱟ ᱠᱟᱛᱷᱟ ᱫᱚ ᱴᱟᱝ ᱟᱞᱟᱫᱟ ᱥᱮᱡ ᱡᱟ ᱡᱩᱫᱤᱧ ᱞᱟᱹᱭᱟ, ᱚᱛ ᱩᱴᱟᱹ ᱚᱛ ᱩᱴᱟᱹ ᱨᱮᱱᱟᱜ ᱵᱷᱮᱱᱛᱟ ᱠᱟᱛᱷᱟ ᱡᱮᱢᱚᱱ ᱥᱩᱠᱨᱤ ᱡᱮᱞ ᱚᱱᱟ ᱫᱚ ᱢᱤᱫᱴᱟᱝ ᱟᱯᱟᱞᱦᱮᱫ ᱡᱟᱦᱟᱸ ᱠᱟᱛᱷᱟ ᱠᱚ ᱟᱨᱠᱤ,
ᱦᱮᱸᱼᱦᱮᱸᱼᱦᱮᱸ ᱮᱠᱫᱚᱢ ᱟᱨ ᱱᱚᱝᱠᱟᱱᱟᱜ ᱟᱨᱚ ᱡᱮᱢᱚᱱ ᱟᱹᱰᱤ ᱜᱚᱴᱟᱝ ᱜᱮ, ᱫᱟᱹᱭᱠᱟᱹ ᱦᱚᱸ ᱢᱮᱱᱟᱜ ᱜᱮᱭᱟ᱾ ᱛᱚ ᱡᱮᱦᱮᱛᱩ ᱱᱚᱣᱟ ᱠᱚ ᱵᱟᱨᱮ ᱛᱮᱞᱟᱝ ᱜᱚᱞᱯᱚᱭᱮᱫ-ᱟ, ᱢᱤᱫᱴᱤᱡ ᱫᱟᱹᱭᱠᱟᱹ ᱛᱚ ᱫᱚᱢᱮ ᱞᱟᱹᱴᱩ ᱞᱟᱹᱴᱩ ᱛᱚ ᱟᱨ ᱵᱟᱝ ᱠᱟᱱ ᱛᱟᱵᱚᱱ ᱜᱮ ᱢᱟᱱᱮ ᱦᱩᱰᱤᱧ ᱦᱩᱰᱤᱧ ᱱᱚᱣᱟ ᱠᱚᱫᱚ ᱫᱟᱹᱭᱠᱟᱹ ᱥᱮ ᱢᱤᱫᱴᱤᱱ ᱠᱟᱛᱷᱟ ᱠᱟᱱ ᱛᱟᱵᱚᱱᱟ, ᱥᱮ ᱪᱮᱫ ᱞᱮᱠᱟᱢ ᱢᱚᱱᱮᱭᱟ?
ᱦᱮᱸ ᱦᱮᱸ ᱚᱵᱚᱥᱥᱳᱭ, ᱟᱫᱚ ᱱᱚᱣᱟ ᱠᱚᱫᱚ ᱡᱮᱢᱚᱱ ᱤᱧᱤᱧ ᱞᱟᱹᱭ ᱠᱮᱫᱟ ᱯᱟᱲᱦᱟᱣ ᱟᱢ ᱡᱩᱫᱤ ᱱᱚᱰᱮ, ᱯᱷᱩᱴᱵᱚᱞ ᱫᱤᱭᱮ ᱦᱚᱸ ᱞᱟᱹᱭ ᱫᱟᱲᱮᱜᱼᱟ, ᱚᱠᱟ ᱞᱮᱠᱟᱢ ᱯᱮᱠᱴᱤᱥᱟ ᱚᱱᱠᱟ ᱞᱮᱠᱟ ᱜᱮ ᱟᱢᱮᱢ ᱡᱤᱛᱠᱟᱹᱨᱚᱜᱼᱟ᱾
ᱦᱮᱸ
ᱟᱪᱪᱷᱟ ᱢᱩᱪᱟᱹᱫᱽ ᱨᱮ ᱟᱨ ᱢᱤᱫᱴᱟᱝ ᱤᱧ ᱧᱟᱢ ᱴᱷᱮᱱ ᱱᱚᱝᱠᱟᱱ ᱠᱟᱛᱷᱟ ᱜᱮᱧ ᱞᱟᱹᱭ ᱞᱮᱜᱮ ᱡᱮᱢᱚᱱ ᱜᱤᱫᱽᱨᱟᱹ ᱵᱟᱭ ᱨᱟᱜ ᱞᱮᱠᱷᱟᱱ ᱮᱸᱜᱟᱛ ᱵᱟᱭ ᱫᱩᱫᱩᱣᱟᱭᱟ ᱟᱢ ᱱᱚᱣᱟ ᱠᱟᱛᱷᱟ ᱚᱠᱟ ᱞᱮᱠᱟᱢ ᱡᱩᱫᱤᱧ ᱞᱟᱹᱭᱟ ᱢᱟ ᱱᱚᱣᱟ, ᱡᱩᱫᱤ ᱚᱨᱮ ᱚᱨᱯᱟᱛ ᱥᱮ ᱱᱚᱣᱟ ᱨᱮᱱᱟᱜ ᱵᱤᱥᱞᱮᱥᱚᱱ ᱠᱟᱛᱮ ᱩᱫᱩᱜ ᱥᱚᱫᱚᱨᱟᱹᱧ ᱢᱮ?
ᱮᱠᱫᱚᱢ ᱡᱟᱭᱦᱳᱠ ᱢᱟᱱᱮ ᱜᱤᱫᱽᱨᱟᱹᱣᱟᱜ᱾ ᱢᱚᱱᱮᱛᱚ ᱜᱤᱫᱽᱨᱟᱹ ᱫᱚ ᱵᱤᱵᱷᱤᱱᱚ ᱪᱮᱫ ᱞᱮᱠᱟᱧ ᱞᱟᱹᱭᱟ? ᱟᱸᱻ ᱢᱟᱱᱮ ᱜᱤᱫᱽᱨᱟᱹᱣᱟᱜ ᱢᱤᱫ ᱠᱟᱛᱷᱟ ᱛᱮ ᱡᱩᱫᱤᱢ ᱢᱮᱱᱟ᱾ ᱟᱸᱻ ᱜᱤᱫᱽᱨᱟᱹ ᱦᱚᱸ, ᱥᱚᱵᱽ ᱥᱚᱢᱚᱭ ᱠᱚ ᱪᱟᱭᱚᱜᱼᱟ ᱟᱭᱳ ᱼᱟᱭᱳ ᱠᱟᱛᱮᱫ ᱜᱮ ᱟᱫᱚ᱾ ᱴᱷᱤᱠ ᱪᱮᱫ ᱞᱮᱠᱟ ᱟᱨ ᱪᱮᱫ ᱤᱧ ᱵᱤᱥᱞᱮᱥᱚᱱ ᱟᱢᱟ ᱟᱨ ᱡᱩᱫᱤ ᱱᱚᱣᱟ ᱟᱢᱜᱮ ᱡᱩᱫᱤ ᱦᱟᱸᱜ ᱮᱢ, ᱵᱤᱥᱮᱥᱚᱱ ᱠᱟᱛᱮᱢ ᱞᱟᱹᱭ ᱫᱟᱲᱮᱭᱟᱹᱧᱟᱹ ᱢᱟᱱᱮ ᱮᱠᱪᱩᱭᱮᱞ ᱫᱚ ᱦᱩᱭᱩᱜ ᱠᱟᱱᱟ᱾ ᱥᱟᱹᱨᱤ ᱠᱟᱛᱷᱟ ᱜᱮ ᱱᱚᱣᱟ ᱠᱚᱫᱚ, ᱡᱩᱫᱤᱭᱳ ᱤᱭᱟᱹ ᱠᱟᱛᱷᱟ ᱠᱟᱱ ᱛᱟᱵᱚᱱ ᱜᱮᱭᱟ ᱮᱱᱛᱮ ᱨᱮᱦᱚᱸ ᱩᱱᱟᱹᱜ ᱴᱟ ᱢᱟᱱᱮ ᱵᱟᱲᱟᱭ ᱫᱚ ᱦᱟᱸᱜ ᱵᱟᱹᱱᱩᱜᱼᱟ?
ᱦᱮᱸ ᱟᱪᱟᱷᱟ ᱟᱪᱪᱦᱟ ᱡᱟ ᱦᱳᱠ ᱟᱞᱚ᱾ ᱮᱸᱻ ᱤᱧ ᱵᱟᱲᱟᱭ ᱵᱚᱞᱛᱮ ᱜᱤᱫᱽᱨᱟᱹ ᱵᱟᱭ ᱨᱟᱜ ᱞᱮᱠᱷᱟᱱ ᱮᱸᱜᱟᱛ ᱵᱟᱭ ᱫᱩᱫᱩᱣᱟᱭᱟ ᱟᱫᱚ ᱱᱚᱣᱟ ᱠᱟᱛᱷᱟ ᱫᱚ ᱱᱤᱛᱳᱝ ᱱᱚᱜᱼᱚᱭ ᱡᱮᱢᱚᱱ, ᱮᱸ ᱚᱞᱚᱜ ᱯᱟᱲᱦᱟᱣ ᱱᱚᱜᱼᱚᱭ ᱡᱮ ᱥᱟᱱᱛᱟᱞᱤ ᱢᱤᱰᱤᱭᱟᱢ ᱪᱟᱹᱞᱩᱭᱮᱱᱟ ᱾ ᱥᱮ ᱟᱵᱚᱣᱟᱜ ᱪᱤᱠᱼᱼ ᱠᱤ ᱯᱟᱹᱨᱥᱤ ᱥᱮᱞᱮᱫ ᱮᱱ ᱛᱟᱵᱚᱱᱟ ᱡᱩᱫᱤ ᱯᱟᱹᱨᱥᱤ ᱱᱚᱜᱼᱚᱭ ᱡᱮ ᱚᱥᱴᱚᱢ ᱛᱚᱯᱚᱥᱤᱞ ᱨᱮ ᱥᱮᱞᱮᱫ ᱮᱱᱟ᱾ ᱚᱱᱟ ᱟᱵᱚ ᱫᱚ ᱢᱚᱱᱮ ᱠᱟᱜ ᱢᱮ ᱢᱤᱫᱴᱟᱝ ᱥᱚᱨᱠᱟᱨ ᱫᱚ ᱮᱸᱜᱟᱛ ᱠᱟᱱᱟᱭ᱾ ᱜᱤᱫᱽᱨᱟᱹ ᱠᱟᱱᱟ ᱵᱚᱱ ᱟᱵᱚ᱾ ᱟᱵᱚ ᱵᱟᱵᱚᱱ ᱨᱟᱜ ᱞᱮᱠᱷᱟᱱ ᱠᱤᱱᱛᱩ ᱟᱵᱚ ᱥᱚᱨᱠᱟᱨ ᱵᱟᱭ ᱮᱢᱟ ᱵᱚᱱᱟ ᱟᱵᱚ ᱩᱱ ᱥᱚᱢᱚᱭ ᱨᱟᱜ ᱨᱚᱫᱷᱚᱱ᱾ ᱛᱟᱞᱟᱛᱮ ᱟᱹᱰᱤ, ᱨᱚᱠᱚᱢᱟᱹᱨᱤ ᱛᱟᱞᱟ ᱠᱚᱨᱛᱮ ᱜᱮ ᱟᱵᱚ ᱯᱟᱹᱨᱥᱤ ᱵᱚᱱ ᱡᱤᱛᱠᱟᱹᱨ ᱟᱠᱟᱫᱟ ᱛᱟᱦᱚᱞᱮ ᱢᱤᱫ ᱠᱟᱛᱷᱟ ᱛᱮ ᱪᱮᱫ ᱮᱢ ᱞᱟᱹᱭ ᱞᱮᱠᱷᱟᱱ ᱱᱚᱸᱰᱮ ᱫᱚ᱾ ᱮᱱᱜᱟᱛ ᱢᱟᱱᱮ ᱜᱤᱫᱽᱨᱟᱹ ᱵᱟᱭ ᱫᱟᱜ ᱨᱟᱜ ᱢᱟᱱᱮ ᱟᱵᱚ ᱵᱟᱵᱚᱱ ᱠᱦᱚᱭ ᱞᱮᱠᱷᱟᱱ ᱢᱮᱱᱠᱷᱟᱱ ᱱᱚᱣᱟ ᱫᱚ ᱵᱟᱠᱚ ᱮᱢ ᱠᱮ ᱵᱚᱱᱟ᱾ ᱟᱵᱚᱣᱟᱜ ᱜᱮ ᱠᱟᱱᱟ ᱡᱮᱢᱚᱱ ᱮᱸᱜᱟᱛ ᱴᱷᱮᱱ ᱡᱟᱦᱟᱸ ᱛᱚᱣᱟ ᱛᱟᱦᱮᱱᱟ ᱚᱱᱟ ᱫᱚ ᱜᱤ ᱜᱤᱫᱽᱨᱟᱹᱼᱟᱜ ᱜᱮ ᱠᱟᱱᱟ ᱠᱤᱱᱛᱩ ᱜᱤᱫᱨᱟᱹ ᱮᱸᱜᱟᱜ ᱫᱚ ᱠᱤᱱᱛᱩ ᱵᱟᱭ ᱫᱩᱫᱩᱜᱟᱭᱟ ᱾ ᱚᱱᱠᱟᱱᱟᱜ ᱜᱮ ᱠᱟᱛᱷᱟ ᱱᱚᱸᱰᱮ ᱫᱚᱠᱚ ᱞᱟᱹᱭ ᱦᱚᱪᱚ ᱟᱠᱟᱫᱟ᱾
ᱟᱪᱪᱷᱟ ᱮᱠᱫᱚᱢ ᱟᱹᱰᱤ ᱢᱟᱱᱮ ᱤᱭᱟᱹ ᱡᱩ ᱡᱩᱠᱛᱤᱢ ᱮᱢ ᱠᱮᱼᱟ᱾
ᱦᱮᱸ ᱞᱟᱹᱭ ᱢᱮ?
ᱢᱮᱱ ᱫᱟᱹᱧ ᱦᱮᱸ ᱢᱟᱱᱮ ᱟᱹᱰᱤ ᱟᱸ ᱡᱟᱦᱟᱸ ᱫᱚ ᱮᱠᱫᱚᱢ ᱥᱚᱨᱚᱞ ᱥᱟᱫᱟ ᱥᱤᱫᱟᱹ ᱢᱤᱫᱴᱤᱱ, ᱡᱩᱠᱛᱤ ᱛᱟᱞᱟᱛᱮ ᱡᱩᱫᱤᱭᱳ ᱢᱟᱱᱮ ᱱᱚᱣᱟᱴᱟᱜ, ᱟᱸᱻ ᱡᱩᱠᱛᱤ ᱫᱚ ᱠᱷᱩᱵ ᱮᱠᱴᱟ ᱵᱟᱹᱧ ᱞᱟᱹᱭ ᱥᱚᱫᱚᱨ ᱫᱟᱲᱮᱭᱟᱜ ᱢᱮᱭᱟ᱾ ᱟᱸᱻ ᱛᱚ ᱟᱢᱟᱜ ᱡᱩᱠᱛᱤ ᱤᱧ ᱟᱹᱰᱤ ᱵᱮᱹᱥᱤᱧ ᱵᱩᱡᱽ ᱠᱮᱜᱼᱟ ᱟᱨ ᱪᱮᱫ?
ᱮᱸ ᱦᱮᱸ ᱦᱮᱸ ᱠᱟᱨᱚᱱ ᱱᱚ ᱠᱟ ᱱᱤ ᱦᱚᱸ ᱥᱟᱱᱛᱟᱞᱤ ᱢᱤᱰᱤᱭᱟᱢ ᱨᱤᱱᱤᱡᱽ ᱯᱟᱹᱴᱷᱣᱟᱹ ᱜᱮ ᱠᱟᱹᱱᱟᱹᱧ ᱟᱫᱚ, ᱟᱞᱮ ᱫᱚ ᱚᱱᱟ ᱮᱸ ᱚᱱᱟ ᱢᱟᱱᱮ ᱦᱚᱨ ᱮᱸ ᱥᱟᱵ ᱠᱟᱛᱮᱜ ᱜᱮ ᱛᱟᱲᱟᱢ ᱦᱳᱭᱳᱜ ᱠᱟᱱ ᱛᱟᱞᱮᱭᱟ ᱠᱟᱨᱚᱱ ᱟᱞᱮ ᱯᱟᱹᱴᱷᱩᱣᱟᱹ ᱟᱞᱮᱭᱟᱜ, ᱨᱮᱸᱜᱮᱡ ᱨᱟᱵᱟᱝ ᱨᱮᱱᱟᱜ ᱠᱟᱛᱷᱟ ᱡᱟᱦᱟᱸᱭ ᱴᱷᱮᱱ ᱵᱟᱞᱮ ᱨᱟᱜ ᱨᱚᱫᱦᱚᱱ ᱞᱮᱠᱷᱟᱱ ᱟᱞᱮ ᱫᱚ ᱵᱟᱞᱮ ᱧᱟᱢᱟ ᱡᱮᱢᱚᱱ ᱱᱤᱛᱚᱜ, ᱮᱸ ᱠᱤᱱᱛᱩ ᱟᱢ ᱱᱚᱸᱰᱮ ᱟᱞᱮ ᱵᱟᱞᱮ ᱞᱟᱹᱭ ᱞᱮᱠᱷᱟᱱ ᱡᱮ ᱢᱟᱪᱮᱫ ᱱᱚᱣᱟ ᱨᱮᱱᱟᱜ ᱚᱵᱷᱟᱵᱽ ᱢᱮᱱᱟᱜᱼᱟ ᱚᱱᱟ ᱠᱚᱞᱮ ᱥᱚᱢᱚᱥᱥᱟ ᱠᱟᱱᱟ ᱟᱞᱮ ᱢᱟᱪᱮᱫ ᱵᱟᱠᱚ ᱮᱢᱟ ᱞᱮᱭᱟ᱾
ᱦᱮᱸᱼᱦᱮᱸᱼᱦᱮᱸ,
ᱯᱚᱛᱚᱵ ᱠᱚᱨᱮᱱᱟᱜ ᱵᱮᱯᱟᱨ ᱦᱚᱸ ᱱᱚᱝᱠᱟ ᱯᱚᱛᱚᱵ ᱵᱟᱹᱱᱩᱜ ᱛᱟᱞᱮ ᱮᱢᱟᱞᱮᱯᱮ ᱱᱚᱝᱠᱟ ᱵᱚᱝᱠᱟ ᱵᱮᱯᱟᱨ ᱟᱫᱚ ᱟᱠ ᱠᱳᱦᱚ ᱱᱚᱣᱟ ᱠᱟᱛᱷᱟ ᱫᱚᱠᱚ ᱞᱟᱹᱭ ᱟᱞᱮᱭᱟ ᱢᱮᱱᱠᱷᱟᱱ ᱮᱸ ᱱᱚᱣᱟ ᱫᱚ ᱱᱤᱛᱤ ᱠᱟᱱᱟ᱾ ᱜᱤᱫᱽᱨᱟᱹ ᱠᱷᱚᱱ ᱜᱮ ᱱᱟᱦᱟᱜ ᱯᱮ ᱧᱟᱢᱟ ᱵᱟᱠᱷᱟᱱ ᱮᱢᱱᱤ ᱮᱢᱱᱤ ᱫᱚ ᱵᱟᱠᱚ ᱮᱢᱚᱜᱼᱟ᱾
ᱦᱮᱸᱼᱦᱮᱸᱼᱦᱮᱸ,
ᱦᱩᱸ,
ᱟᱨ ᱡᱟᱭᱦᱳᱠ ᱢᱚᱴᱟᱢᱩᱴᱤ ᱥᱟᱱᱛᱟᱞᱤ ᱢᱤᱰᱤᱭᱟᱢ ᱛᱮᱢ ᱯᱟᱲᱦᱟᱣ ᱟᱠᱟᱱᱟ ᱦᱚᱳᱭᱛᱚ ᱤᱧ ᱜᱮ ᱠᱟᱴᱤᱡ ᱮᱸ ᱵᱟᱹᱧ ᱯᱟᱲᱦᱟᱣ ᱫᱟᱲᱮᱣ ᱟᱠᱟᱫᱟ ᱥᱟᱱᱛᱟᱲᱤ ᱢᱤᱰᱤᱭᱟᱢ ᱛᱮᱫᱚ᱾ ᱟᱸ, ᱛᱚ ᱦᱳ ᱧᱮᱞ ᱠᱟᱛᱮ ᱤᱧ ᱦᱚᱸ ᱟᱰᱤ ᱟᱹᱰᱤ ᱩᱸ ᱵᱷᱟᱞᱤᱧ ᱵᱩᱡᱽ ᱠᱮᱭᱟ ᱡᱮ ᱵᱟᱝᱢᱟ ᱥᱟᱱ ᱛᱟᱞᱤ ᱢᱤᱰᱤᱭᱟᱢ ᱛᱮᱦᱚᱸ ᱟᱰᱤ ᱜᱚᱴᱟᱝ ᱜᱮ ᱤᱥᱴ ᱴᱩᱰᱮᱱᱥ ᱥᱮ ᱜᱤᱫᱽᱨᱟᱹ ᱠᱚ ᱢᱮᱱᱟᱜ ᱠᱚᱛᱟᱵᱚᱱ ᱜᱮᱭᱟ ᱡᱟᱦᱟᱸ ᱫᱚ ᱱᱤᱛᱚᱜ ᱦᱚᱸᱠᱚ ᱯᱟᱲᱦᱟᱜ ᱠᱟᱱ ᱛᱟᱵᱚᱱ ᱜᱮᱭᱟ᱾
ᱯ-ᱪᱟᱜ, ᱦᱮᱸ ᱦᱮᱸ ᱟᱫᱚ ᱢᱮᱱ ᱠᱟᱛᱷᱟ ᱦᱳᱭᱳᱜ ᱠᱟᱱᱟ ᱡᱟᱦᱟᱱ ᱯᱟᱹᱨᱥᱤ ᱛᱮᱵᱚᱱ ᱯᱟᱲᱦᱟᱜ ᱟᱵᱚ ᱫᱚ ᱢᱮᱱ ᱦᱳᱭᱳᱜ ᱠᱟᱱᱟ ᱨᱤᱭᱮᱹᱞᱤᱴᱤ ᱡᱤᱱᱤᱥ ᱵᱚᱱ ᱵᱩᱡᱽ ᱞᱮᱠᱷᱟᱱ ᱜᱮ ᱦᱩᱭᱩᱜ ᱠᱟᱱᱟ ᱤᱧᱟᱹᱜ ᱫᱚ ᱦᱩᱭᱩᱜ ᱠᱟᱱᱟ ᱱᱟᱯᱟᱭ ᱠᱟᱛᱷᱟ᱾
ᱩᱸ, ᱮᱠᱫᱚᱢ ᱮᱠᱫᱚᱢ ᱾
ᱷᱩᱸᱦ ᱥᱟᱜ ᱾
ᱦᱚᱭ ᱾
ᱡᱮᱢᱚᱱ ᱡᱟᱦᱟᱱ ᱯᱟᱹᱨᱥᱤ ᱛᱮᱜᱮ ᱵᱚᱱ ᱯᱟᱲᱦᱟᱜ ᱡᱮᱢᱚᱱ ᱥᱟᱹᱨᱤ ᱦᱚᱲ ᱛᱮᱵᱚᱱ ᱛᱟᱲᱟᱢ ᱢᱟ᱾
ᱷᱮᱸᱦᱼᱦᱮᱸᱼᱦᱮᱸ ᱾ ᱮᱠᱫᱚᱢ ᱟ ᱾ ᱡᱟᱭᱦᱳᱠ, ᱮᱸ ᱱᱚᱜᱼᱚᱭ ᱦᱩᱰᱤᱧ ᱢᱟᱪᱷᱟ ᱟ ᱥᱚᱢᱚᱭ ᱨᱮᱜᱮ ᱟᱰᱤ ᱠᱤᱪᱷᱩ ᱞᱟᱝ ᱜᱟᱯᱟᱞᱢᱟᱨᱟᱣ ᱮᱱ ᱜᱮᱭᱟ᱾ ᱮᱸ, ᱱᱚᱝᱠᱟ ᱜᱮ ᱟᱨᱚ ᱦᱟᱸᱜ ᱮᱸ ᱜᱟᱯᱟᱞᱢᱟᱨᱟᱣ ᱞᱟᱝ ᱜᱟᱯᱟᱞ ᱢᱟᱨᱟᱜ ᱜᱮᱭᱟᱵᱚᱱ ᱦᱟᱸᱜ ᱥᱮ ᱞᱟᱝ ᱜᱟᱞᱢᱟᱨᱟᱜ ᱜᱮᱭᱟ ᱦᱮᱸᱦ
ᱦᱮᱸᱦ ᱦᱮᱸ ᱾ ᱴᱷᱤᱠ ᱜᱮᱭᱟ ᱛᱟᱦᱞᱮ ᱚᱠᱛᱚ ᱠᱚᱦᱚᱸ ᱱᱟᱥᱮᱹ ᱮᱸ ᱠᱷᱟᱴᱚ ᱤᱫᱤᱜ ᱠᱟᱱᱟ ᱟᱫᱚ ᱩᱱᱟᱹᱜ ᱦᱟᱹᱵᱤᱡ ᱜᱮᱞᱟᱝ ᱜᱟᱯᱟᱞᱢᱟᱨᱟᱜ ᱟᱨᱦᱚ ᱪᱮᱥᱴᱟᱭ ᱟᱞᱟᱝ ᱯᱚᱨᱮᱛᱮ ᱟᱨᱦᱚᱸ ᱜᱟᱯᱟᱞ ᱢᱟᱨᱟᱣᱱᱟᱜ ᱟᱨᱦᱚᱸ ᱱᱟᱯᱟᱭ ᱛᱮ ᱾
ᱦᱮᱸᱜ ᱮᱠᱫᱚᱢ ᱾
ᱦᱮ, ᱴᱷᱤᱠ ᱜᱮᱭᱟ ᱛᱟᱦᱞᱮ ᱱᱤᱛᱚᱜ ᱫᱚ ᱚᱝᱠᱟ ᱜᱮ ᱾
ᱦᱮᱸ ᱦᱮᱸ ᱴᱷᱤᱠ ᱜᱮᱭᱟ ᱮᱸ ᱱᱤᱛᱚᱜ ᱞᱮᱠᱟ ᱫᱚ ᱾
ᱦᱮᱸ, ᱢᱩᱪᱟᱹᱫ ᱨᱮ ᱡᱚᱦᱟᱨ ᱜᱮ ᱾
ᱦᱮᱸ, ᱡᱚᱦᱟᱨ ᱜᱮ ᱾